ᱟ ᱡᱚᱦᱟᱨ ᱜᱮ ᱜᱚᱝᱠᱮ ᱟᱨ ᱨᱚᱲ ᱠᱚ ᱵᱮᱥ ᱠᱚ ᱟᱸᱡᱚᱢᱚᱜ ᱠᱟᱱᱟ ᱛᱚ?
ᱦᱚᱸ ᱟᱹᱵᱤᱱ ᱟᱸᱡᱚᱢᱮᱜ-ᱟ ᱵᱤᱱ ᱥᱮ?
ᱦᱚᱸ ᱟᱞᱤᱧ ᱦᱚᱸᱞᱤᱧ ᱟᱸᱡᱚᱢᱮᱜᱼᱟ ᱞᱤᱧ᱾
ᱦᱚᱸ ᱱᱟᱯᱟᱭ ᱜᱮ ᱠᱞᱤᱭᱟᱨ ᱜᱮ ᱟᱸᱡᱚᱢᱚᱜ ᱠᱟᱱᱟ ᱥᱮ?
ᱦᱚᱸ ᱦᱚᱸ ᱨᱚᱲ ᱠᱚᱫᱚ ᱠᱞᱤᱭᱟᱨ ᱜᱮ ᱜᱮ ᱟᱸᱡᱚᱢᱚᱜ ᱠᱟᱱᱟ᱾
ᱦᱚᱸ ᱟᱨ ᱡᱟᱦᱟᱱᱟᱜ ᱵᱮᱠᱜᱨᱟᱣᱩᱱᱰ ᱠᱚ?
ᱦᱳᱭ ᱦᱳᱭ ᱜᱚᱝᱠᱮ ᱪᱮᱜ ᱵᱮᱱ ᱢᱮᱱᱮᱜᱼᱟ?
ᱞᱟ. ᱭ ᱟᱞᱤᱧ ᱴᱷᱤᱠ ᱜᱮᱥᱮ ᱟᱣᱟᱡ ᱠᱚ ᱠᱞᱤᱭᱟᱨ ᱜᱮ ᱵᱮᱠᱜᱨᱟᱣᱩᱱ ᱱᱚᱭᱮᱥ ᱠᱚ ᱵᱟᱭ ᱟᱸᱢᱚᱢᱚᱜ ᱠᱟᱱᱟ ᱥᱮ?
ᱟ ᱴᱷᱤᱠ ᱜᱮ ᱟᱸᱡᱚᱢᱚᱜ ᱠᱟᱱᱟ ᱡᱚᱛᱚ ᱴᱷᱤᱠ ᱜᱮᱭᱟ᱾
ᱦᱮᱸ, ᱛᱚ ᱜᱚᱝᱠᱮ ᱡᱚᱦᱟᱨ ᱜᱮ, ᱪᱮᱜ ᱞᱮᱠᱟ ᱢᱮᱱᱟᱜ ᱵᱤᱱᱟ?
ᱟ ᱟᱹᱞᱤᱧ ᱠᱚᱫᱚ ᱵᱮᱥ ᱱᱟᱯᱟᱭ ᱜᱮ ᱦᱮᱱᱟᱜ ᱠᱟᱜ ᱞᱤᱧᱟᱹ ᱟᱹᱞᱤᱧ ᱟ ᱪᱟᱸᱫᱚ ᱫᱟᱭᱟᱜ ᱟᱥᱤᱨᱵᱟᱫ ᱛᱮ ᱟ ᱟᱵᱮᱱ ᱜᱮ ᱪᱮᱫ ᱞᱮᱠᱟ ᱦᱮᱱᱟᱜ ᱵᱮᱱᱟ?
ᱦᱚᱸ ᱟᱹᱞᱤᱧ ᱦᱚᱸ ᱱᱟᱯᱟᱭ ᱜᱮ, ᱟᱨ ᱱᱟᱥᱛᱟ ᱵᱟᱲᱟᱭᱮᱱᱟᱵᱤᱱ?
ᱦᱮᱸ ᱱᱟᱥᱛᱟ ᱵᱟᱲᱟ ᱠᱚᱫᱚ ᱦᱩᱭ ᱠᱟᱱᱟ᱾
ᱚ᱾ ᱦᱳᱭᱛᱚ᱾
ᱛᱚ ᱟᱵᱮᱱ ᱜᱮ ᱪᱮᱫ ᱠᱚᱵᱮᱱ ᱠᱟᱹᱢᱤ ᱵᱟᱲᱟᱭᱮᱜᱼᱟ?
ᱟᱹᱞᱤᱧ ᱱᱤᱛᱚᱜ ᱫᱚ ᱪᱮᱫ ᱦᱚᱸ ᱵᱟᱹᱞᱤᱧ ᱠᱟᱹᱢᱤᱭᱮᱜᱼᱟ ᱱᱤᱥᱛᱚᱜ ᱟᱹᱣᱨᱤ ᱞᱤᱧ ᱱᱟᱥᱛᱟᱜᱼᱟ ᱱᱤᱛᱚᱜ ᱱᱟᱦᱟᱜ ᱱᱟᱥᱛᱟ ᱪᱟᱞᱟᱣ ᱠᱟᱛᱮᱜ ᱞᱤᱧ ᱱᱟᱥᱛᱟᱜ ᱠᱟᱴᱤᱡ ᱵᱟᱦᱨᱮ ᱨᱮ᱾ ᱵᱟᱦᱨᱮ ᱫᱚ ᱵᱟᱝᱜᱮ ᱱᱚᱸᱰᱮ ᱤᱭᱟᱹᱞᱤᱧ ᱦᱮᱡ ᱟᱠᱟᱱᱟ᱾
ᱮᱸ ᱪᱮᱫ ᱠᱚ ᱢᱮᱱᱟ?
ᱮᱸ ᱫᱚᱠᱟᱱ ᱵᱮᱱ ᱪᱟᱞᱟᱣ ᱠᱟᱱᱟ?
ᱫᱚᱠᱟᱱ ᱫᱚᱠᱟᱱ
ᱟᱫᱚ ᱜᱚᱝᱠᱮ ᱟ ᱫᱚᱠᱟᱱ ᱠᱚᱨᱮ ᱫᱚ ᱪᱮᱜ ᱠᱚ ᱱᱟᱥᱛᱟ ᱠᱚ ᱵᱮᱱᱟᱣ ᱜᱮᱭᱟ ᱠᱚ?
ᱟ ᱱᱚᱰᱮ ᱵᱮᱱᱟᱣ ᱱᱟᱥᱛᱟ ᱫᱚ ᱵᱟᱝ ᱜᱮ ᱱᱚᱰᱮ ᱫᱚ ᱫᱚᱠᱟᱱ ᱨᱮ ᱡᱟᱦᱟᱸ ᱞᱮᱠᱟ ᱨᱟᱥᱚᱱ ᱫᱚᱠᱟᱱ ᱨᱮ ᱪᱮᱫ ᱠᱚ ᱧᱟᱢᱚᱜᱼᱟ ᱯᱟᱣᱨᱩᱴᱤ ᱠᱚ᱾ ᱟᱨ, ᱵᱤᱥᱠᱩᱴ ᱠᱚ᱾
ᱦᱳᱭ ᱦᱳᱭ᱾
ᱟᱨ ᱱᱚᱛᱮ ᱫᱚ ᱵᱮᱱᱟᱣ ᱞᱮᱠᱟᱱ ᱱᱟᱥᱛᱟ ᱠᱚᱫᱚ ᱵᱟᱹᱱᱩᱜᱼᱟ᱾
ᱟᱪᱪᱷᱟ᱾
ᱟᱪᱪᱷᱟ ᱜᱚᱝᱠᱮ ᱟᱹᱵᱤᱱ ᱫᱚ ᱟᱹᱛᱩ ᱫᱤᱥᱚᱢ ᱠᱟᱱᱟ ᱪᱮ ᱵᱟᱡᱟᱨ?
ᱟᱸ ᱱᱚᱣᱟ ᱫᱚ ᱜᱚᱝᱠᱮ ᱟᱞᱮ ᱫᱚ ᱟᱹᱛᱩ ᱫᱤᱥᱚᱢ ᱠᱟᱱᱟ᱾
ᱚᱸᱦᱚ ᱟᱪᱪᱷᱟ᱾
ᱚᱱᱠᱟ ᱵᱟᱡᱟᱨ ᱫᱤᱥᱚᱢ ᱠᱚᱫᱚ ᱵᱟᱝ ᱠᱟᱱᱟ ᱟᱫᱚ ᱦᱟᱴ ᱮᱸ ᱡᱮᱥᱮᱠᱟ ᱵᱟᱡᱟᱨ ᱠᱚᱫᱚ ᱟᱞᱮ ᱟᱥᱯᱟᱥ ᱜᱮ ᱢᱮᱱᱟᱜ ᱠᱟᱜᱼᱟ᱾
ᱦᱮᱸ᱾
ᱦᱳᱭ᱾
ᱟ ᱟᱹᱞᱤᱧ ᱦᱚᱸ ᱟᱹᱛᱩ ᱫᱤᱥᱚᱢ ᱜᱮ ᱵᱟᱡᱟᱨ ᱠᱚᱫᱚ ᱵᱟᱝ ᱜᱮ᱾
ᱛᱚ ᱜᱚᱝᱠᱮ ᱮᱻ ᱠᱟᱹᱢᱤ ᱠᱚᱫᱚ ᱵᱮ ᱛᱤᱱᱟᱹᱜ ᱦᱟᱹᱵᱤᱡ ᱵᱟᱲᱟ ᱠᱮᱜᱼᱟ ᱠᱚ ᱦᱳᱲᱳ ᱨᱚᱦᱚᱭ ᱠᱚ?
ᱠᱟᱹᱢᱤ ᱠᱚ ᱱᱤᱛᱳᱜ ᱪᱟᱞᱟᱜ ᱠᱟᱱ ᱜᱮᱭᱟ᱾ ᱱᱤᱛᱳᱜ ᱮᱦᱚᱵᱚᱜ ᱠᱟᱱᱟ ᱱᱮᱛᱟᱨ ᱜᱮ ᱟᱞᱮ ᱫᱚᱞᱮ ᱮᱦᱚᱵᱮᱜᱼᱟ᱾
ᱟᱪᱪᱷᱟ᱾
ᱦᱳᱭ, ᱟᱨ ᱟᱯᱮ ᱥᱮᱫ ᱫᱚ?
ᱚᱸᱻ ᱟᱞᱮ ᱥᱮᱱ ᱫᱚ ᱜᱚᱝᱠᱮ ᱟᱞᱮ ᱫᱚ ᱚᱻ ᱟᱞᱮ ᱠᱚᱫᱚ ᱦᱟᱸᱜ ᱦᱳᱲᱳ ᱨᱚᱦᱚᱭ ᱠᱚᱫᱚ ᱞᱮ ᱪᱟᱵᱟ ᱵᱟᱲᱟ ᱠᱮᱜᱼᱟ ᱟᱫᱚ ᱢᱤᱫ ᱵᱟᱨ ᱠᱚ ᱦᱚᱲ ᱠᱚ ᱢᱮᱱᱟᱜ ᱵᱟᱲᱟ ᱠᱚᱣᱟ ᱩᱱᱠᱩ ᱦᱚᱸᱠᱚ ᱪᱟᱵᱟᱭᱮᱫ ᱠᱟᱱᱟ ᱾ ᱪᱟᱵᱟᱭᱮᱫ ᱠᱟᱱᱟ ᱠᱚ ᱾
ᱚ ᱦᱚᱸ ᱾ ᱦᱚᱭᱛᱚ ᱟᱨ ᱟᱯᱮ ᱥᱮᱫ ᱫᱚ ᱯᱟᱞᱮᱫ ᱢᱟᱲᱟᱝ ᱠᱷᱚᱱᱟᱜ ᱜᱮ ᱫᱟᱜ ᱡᱟᱹᱲᱤ ᱞᱮᱜ-ᱟᱭ ᱾
ᱦᱚᱭ ᱟᱞᱮ ᱫᱚ ᱟᱹᱰᱤ ᱮᱸᱻ ᱥᱤᱡᱤᱱ ᱟᱹᱣᱨᱤ ᱦᱩᱭᱩᱜ ᱠᱷᱚᱱ ᱜᱮ ᱫᱟᱜ ᱠᱚᱫᱚ ᱟᱹᱰᱤ ᱟᱹᱰᱤ ᱡᱳᱨ ᱜᱮ ᱡᱟᱹᱲᱤᱠᱟᱜᱼᱟᱭ ᱟᱞᱮ ᱥᱮᱱ ᱫᱚ ᱾
ᱚ ᱦᱚᱸ ᱦᱮᱸᱛᱚ ᱟᱞᱮ ᱥᱮᱫ ᱢᱟ ᱮ ᱟᱞᱮ ᱥᱮᱫ ᱱᱚᱜᱼᱚᱭ ᱢᱤᱫ ᱢᱤᱫ ᱦᱟᱯᱛᱟ ᱦᱩᱭᱩᱜ ᱠᱟᱱᱟ ᱾ ᱡᱮ ᱡᱟᱹᱯᱩᱫᱮᱜ ᱟᱭ ᱾
ᱳᱭ ᱡᱟᱹᱯᱩᱫ ᱞᱮᱠᱷᱟᱱ ᱫᱚ ᱴᱷᱤᱠ ᱜᱮᱭᱟ ᱦᱮᱸ ᱥᱤᱡᱮᱱ ᱦᱳᱲᱳ ᱨᱚᱦᱚᱭ ᱥᱤᱡᱮᱱ ᱠᱚᱨᱮ ᱠᱚᱫᱚ ᱾
ᱦᱚᱭ ᱟᱨ ᱟᱨ ᱟᱞᱮ ᱫᱚ ᱦᱳᱲᱳ ᱫᱚ ᱢᱟᱲᱟᱝ ᱨᱮ ᱜᱮᱞᱮ ᱨᱚᱦᱚᱭᱟ ᱦᱩᱱᱟᱹᱝ ᱾ ᱟᱨ ᱮᱱᱠᱷᱟᱱ ᱢᱟᱲᱟᱝ ᱨᱮ ᱫᱟᱜ ᱵᱟᱝ ᱥᱮ ᱮᱱᱠᱷᱟᱱ ᱫᱚ ᱠᱟᱹᱢᱤ ᱠᱚ ᱛᱟᱞᱮ ᱵᱟᱭ ᱜᱟᱱ ᱞᱮᱱᱟ ᱾
ᱦᱚᱭ ᱦᱚᱭ ᱜᱚᱝᱠᱮ ᱟᱫᱚ ᱤᱱᱟᱹ ᱠᱤᱪᱷᱩ ᱠᱷᱚᱱ ᱟᱨᱦᱚᱸ ᱪᱮᱫ ᱠᱚᱯᱮ ᱠᱟᱹᱢᱤ ᱵᱟᱲᱟᱭ ᱜᱮᱭᱟ ᱦᱳᱲᱳ ᱨᱚᱦᱚᱭ ᱚᱱᱟ ᱠᱚ ᱪᱷᱟᱰᱟ ᱾
ᱟᱨ ᱚᱱᱠᱟ ᱵᱟᱡᱟᱨ ᱠᱚᱨᱮ ᱡᱟᱦᱟᱸ ᱞᱮᱠᱟ ᱠᱚᱢᱯᱟᱱᱤ ᱠᱚ ᱦᱩᱭ ᱮᱱᱟ ᱾
ᱦᱚᱭ ᱾
ᱦᱚᱭ ᱚᱱᱟ ᱠᱟᱹᱢᱤ ᱠᱚᱜᱮ ᱾ ᱟᱪᱪᱷᱟ ᱜᱚᱝᱠᱮ ᱟᱯᱮ ᱥᱮᱫ ᱫᱚ ᱨᱚᱦᱚᱭᱟᱥᱮ ᱵᱟᱝᱟ?
ᱦᱮ ᱪᱮᱫᱵᱮᱱ ᱢᱮᱱ ᱠᱮᱜ-ᱟ ᱾
ᱢᱮᱱ ᱮᱫᱞᱤᱧ ᱦᱳᱲᱳ ᱠᱚ ᱮᱨᱟ ᱥᱮ ᱵᱟᱝ ᱟᱯᱮᱥᱮᱱ?
ᱮᱸ ᱵᱟᱹᱭᱦᱟᱹᱲ ᱨᱮ ᱾
ᱦᱮᱸ ᱵᱟᱹᱫᱽ ᱠᱚᱨᱮ ᱵᱟᱹᱭᱦᱟᱹᱲ ᱠᱚᱨᱮ ᱡᱟᱦᱟᱸ ᱞᱮᱠᱟ ᱦᱳᱲᱳ ᱡᱟᱦᱟᱸ ᱞᱮᱠᱟ ᱨᱚᱦᱚᱭᱟ ᱵᱚᱥᱮ ᱚᱱᱠᱟ ᱮᱨᱟ ᱠᱚ ᱥᱮ ᱵᱟᱝ ᱟᱯᱮᱥᱮᱱ?
ᱜᱚᱝᱠᱮ ᱟᱞᱮ ᱥᱮᱱ ᱫᱚ ᱱᱚᱛᱮ ᱮᱨ ᱫᱚ ᱵᱟᱠᱚ ᱠᱩᱥᱤᱭᱟᱜ ᱜᱮᱭᱟ ᱠᱚ ᱠᱷᱟᱹᱞᱤ ᱠᱚ ᱨᱚᱦᱚᱭᱟᱠᱚ ᱟᱞᱮ ᱥᱮᱱ ᱫᱚ ᱾
ᱚ ᱟᱞᱮ ᱥᱮᱫ ᱫᱚ ᱡᱟᱹᱥᱛᱤ ᱫᱚ ᱮᱨ ᱟᱠᱚ ᱾
ᱦᱚᱭ ᱾
ᱡᱟᱦᱟᱸ ᱞᱮᱠᱟ ᱥᱴᱟᱨᱴᱤᱝ ᱡᱟᱦᱟᱸ ᱞᱮᱠᱟ ᱮᱦᱚᱵ ᱫᱟᱜᱟᱭ ᱥᱮ ᱵᱟᱹᱫᱽ ᱠᱚ ᱞᱚᱦᱚᱫᱚᱜᱼᱟ ᱩᱱ ᱥᱚᱢᱚᱭ ᱜᱮ ᱥᱤᱭᱟᱠᱚ ᱾ ᱥᱤ ᱵᱟᱲᱟ ᱠᱟᱛᱮᱱ ᱮᱻ ᱥᱤ ᱵᱟᱲᱟ ᱠᱟᱛᱮᱱ ᱢᱟᱱᱮ ᱦᱳᱲᱳ ᱮᱨ ᱠᱟᱜ-ᱟ ᱠᱚ ᱟᱸᱡᱤᱫ ᱨᱮᱜᱮ ᱟᱨᱦᱚᱸ ᱫᱩᱵᱟᱨᱟ ᱫᱟᱜᱟᱭ ᱥᱚᱢᱚᱭ ᱚᱢᱚᱱᱚᱜ-ᱟ ᱟᱡ ᱛᱮᱜᱮ ᱟᱨ ᱠᱟᱹᱡ ᱠᱟᱹᱡ ᱢᱟᱨᱟᱝ ᱧᱚᱜᱚᱜ-ᱟ ᱾ ᱩᱱ ᱡᱷᱚᱜ ᱢᱟᱨᱟᱝᱚᱜ-ᱟ ᱥᱮ ᱢᱟᱨᱟᱝ ᱛᱟᱭᱚᱢ ᱫᱚ ᱠᱟ ᱠᱟᱰᱷᱟᱱ ᱟᱠᱚ ᱠᱟᱰᱷᱟᱱ ᱢᱟᱱᱮ ᱫᱚ ᱥᱤᱭᱟ ᱠᱚ ᱥᱤᱭᱟᱞᱮ ᱱᱷᱟᱜ ᱾ ᱟᱨ ᱥᱤ ᱠᱮ ᱵᱟᱫᱽ ᱚᱱᱟ ᱠᱚ ᱡᱤᱣᱤᱫᱚᱜ-ᱟ ᱾ ᱮᱱᱠᱷᱟᱱ ᱢᱟ ᱚᱱᱟ ᱠᱚ ᱵᱷᱤᱸᱫᱟᱹᱲ ᱠᱚᱜ-ᱟ ᱦᱟᱱᱛᱮ ᱱᱷᱟᱛᱮ ᱟᱨ ᱠᱤᱪᱷᱩ ᱫᱤᱱ ᱵᱟᱫᱽ ᱟᱡ ᱚᱱᱟ ᱡᱤᱣᱤᱫᱚᱜ-ᱟ ᱟᱨ ᱩᱥᱠᱮ ᱵᱟᱫᱽ ᱫᱚ ᱚᱱᱟ ᱠᱚ ᱛᱟᱥᱟᱫ ᱠᱚ ᱡᱟᱦᱟᱸ ᱚᱢᱚᱱᱚᱜ-ᱟ ᱚᱱᱟ ᱠᱚᱞᱮ ᱚᱪᱚᱜᱟ ᱚᱱᱟ ᱫᱚ ᱦᱮᱲᱦᱮᱫ
ᱦᱚᱭ ᱦᱚᱭ ᱾
ᱦᱚᱭ ᱦᱚᱭ ᱮᱻ ᱛᱷᱚᱲᱟ ᱞᱤᱧ ᱵᱟᱰᱟᱭ ᱧᱚᱜ ᱟᱠᱟᱜ ᱞᱤᱧ ᱡᱮ ᱚᱱᱟ ᱮᱨ ᱫᱟᱹᱨᱤ ᱠᱟᱛᱮᱫ ᱦᱟᱸᱜ ᱛᱷᱚᱲᱟ ᱫᱟᱹᱨᱤ ᱧᱚᱜ ᱞᱮᱱᱠᱷᱟᱱ ᱫᱚ ᱚᱱᱮ ᱠᱚ ᱢᱮᱱ ᱞᱮᱠᱟ ᱚᱱᱮ ᱟᱬᱜᱚᱢ ᱠᱚᱠᱩ ᱡᱚᱲᱟᱣ ᱟᱠᱚᱣᱟ ᱰᱟᱝᱨᱤ ᱠᱚᱛᱮ ᱟᱫᱚ ᱚᱱᱟ ᱫᱚᱠᱚ ᱟᱬᱜᱚᱢ ᱯᱟᱴᱟᱣᱟᱜ ᱤᱭᱟᱹ ᱠᱩ ᱵᱷᱤᱸᱫᱟᱹᱲ ᱟᱹᱠᱩ ᱾
ᱦᱳᱭ ᱦᱳᱭ ᱩᱝᱠᱟ ᱜᱮ ᱟᱞᱮ ᱫᱚ᱾
ᱦᱳᱭ ᱟᱫᱚ ᱚᱱᱟ ᱫᱚ ᱦᱳᱭ ᱚᱱᱟ ᱫᱚ ᱫᱟᱹᱨᱭᱟᱹ ᱫᱟᱹᱨᱭᱟᱹ ᱴᱷᱮᱱ ᱫᱚ ᱟᱫᱚᱢ ᱫᱚ ᱛᱩᱫ ᱞᱮᱱᱠᱷᱟᱱ ᱫᱚ ᱚᱱᱟ ᱫᱚ ᱟᱨᱦᱚᱸ ᱢᱚᱡᱽ ᱧᱚᱜ ᱚᱱᱠᱟ ᱫᱟᱨᱤ ᱠᱟᱛᱮᱫ ᱮᱸ ᱰᱷᱮᱨ ᱧᱚᱜ ᱚᱝᱠᱟ ᱰᱷᱟᱞᱠᱟ ᱜᱮ ᱫᱟᱨᱮᱜ-ᱟ᱾
ᱦᱳᱭ ᱦᱳᱭ ᱦᱳᱭ ᱟᱨ ᱚᱠᱟ ᱨᱮᱫᱚ ᱠᱟᱹᱴᱤᱡ ᱟᱠᱟ ᱫᱷᱟᱨᱮ ᱛᱟᱦᱮᱸᱱᱟ? ᱮᱱᱠᱷᱟᱱ ᱚᱱᱟ ᱞᱟᱹᱜᱤᱫ ᱛᱮᱫᱚ ᱤᱭᱟᱹᱭᱟᱞᱮ ᱜᱟᱹᱪᱷᱟᱹᱣᱟᱞᱮ᱾
ᱦᱳᱭ ᱦᱳᱭ᱾
ᱦᱮᱸ ᱵᱟᱰᱟᱭ ᱟᱵᱮᱱ ᱜᱟᱹᱪᱷᱤᱭᱟᱹ ᱠᱩ ᱪᱮᱫ ᱠᱩ ᱢᱮᱱᱟ?
ᱦᱳᱭ ᱵᱟᱲᱟᱭ ᱜᱮᱭᱟᱞᱤᱧ ᱚᱱᱟ ᱠᱚᱦᱚᱸ ᱞᱤᱧ ᱵᱟᱲᱟᱭ ᱜᱮᱭᱟ, ᱟᱫᱚ ᱱᱚᱛᱮ ᱫᱚ ᱵᱟᱠᱩ ᱮᱨ ᱵᱟᱲᱟᱭᱟᱠᱩ ᱟᱫᱚ ᱠᱷᱟᱹᱞᱤ ᱨᱚᱦᱚᱭ ᱜᱮ ᱱᱚᱛᱮ ᱫᱚ ᱫᱟᱜ ᱠᱚ ᱥᱟᱠᱛᱟ ᱜᱮᱭᱟ ᱛᱚ ᱟᱫᱚ ᱚᱱᱟ ᱠᱷᱟᱹᱛᱤᱨ ᱛᱮ ᱠᱷᱟᱹᱞᱤ ᱠᱚ ᱨᱚᱦᱚᱭᱮᱜᱼᱟ᱾ ᱫᱟᱜ ᱠᱚᱫᱚ ᱤᱱᱟᱹᱜ ᱫᱚ ᱵᱟᱭ ᱠᱚᱢ ᱡᱩᱨᱤᱭᱟ ᱟᱞᱮ ᱥᱮᱱ ᱫᱚ ᱫᱟᱜ ᱠᱚᱫᱚ ᱟᱠᱟ ᱯᱨᱚᱵᱞᱮᱢ ᱜᱮ ᱵᱟᱹᱱᱩᱜ ᱠᱟᱜ-ᱟ᱾
ᱚ ᱟᱞᱮ ᱥᱮᱫ ᱫᱚ ᱫᱟᱜ ᱨᱮᱭᱟᱜ ᱯᱨᱚᱵᱞᱮᱢ ᱟᱨ ᱟᱞᱮ ᱫᱚ ᱥᱮᱨᱢᱟ ᱡᱟᱹᱲᱤ ᱵᱷᱩᱨᱥᱟ ᱜᱮ᱾
ᱟᱪᱪᱷᱟ᱾
ᱟᱨ ᱟᱯᱮ ᱫᱚ ᱡᱟᱦᱟᱸᱱᱟᱜ ᱥᱚᱨᱠᱟᱨ ᱥᱮᱫ ᱠᱷᱚᱱ ᱥᱩᱵᱤᱫᱟ ᱢᱤᱱᱟᱜᱼᱟ ᱫᱟᱜ ᱨᱤᱭᱟᱜ?
ᱵᱟᱝ ᱵᱟᱝᱜᱤ ᱟ ᱜᱚᱝᱠᱮ ᱟᱞᱮ ᱥᱮᱱ ᱫᱚ ᱱᱚᱝᱠᱟᱱ ᱵᱟᱨ ᱫᱤᱱ ᱯᱮ ᱫᱤᱱ ᱜᱟᱱ ᱡᱷᱚᱢᱚᱨ ᱧᱚᱜ ᱫᱟᱜ ᱞᱮᱠᱷᱟᱱ ᱫᱚ ᱟᱞᱮ ᱥᱮᱱ ᱫᱚ ᱫᱟᱜ ᱫᱚ ᱛᱟᱦᱮᱸᱱᱟ ᱵᱟᱭ ᱟᱸᱡᱮᱫᱚᱜ-ᱟ, ᱱᱟᱹᱭ ᱠᱚᱨᱮ ᱦᱚᱸ ᱫᱟᱜ ᱠᱚ ᱟᱹᱛᱩᱜ-ᱟ ᱱᱟᱞᱟ ᱠᱚᱨᱮ᱾
ᱦᱮᱸ ᱦᱳᱭᱛᱚ᱾
ᱦᱳᱭ᱾
ᱟᱨ ᱟᱞᱮ ᱥᱮᱱ ᱫᱚ ᱚᱝᱠᱟ ᱫᱚ ᱵᱟᱝᱟ ᱟᱞᱮ ᱥᱮᱱ ᱫᱚ ᱠᱟᱹᱡ ᱮ ᱫᱟᱜ ᱠᱮᱜ-ᱟ ᱪᱚ ᱚᱱᱟᱫᱚ ᱵᱟᱭ ᱛᱟᱦᱮᱸᱱᱟ ᱞᱚᱜᱚᱱ ᱜᱮ ᱟᱸᱡᱮᱫᱚᱜ-ᱟ᱾
ᱦᱩᱸ᱾
ᱦᱳᱭ
ᱚᱱᱟ ᱠᱷᱟᱹᱛᱤᱨ ᱛᱮ ᱱᱚᱛᱮ ᱫᱚ ᱫᱟᱜ ᱠᱚᱫᱚ ᱡᱟᱹᱥᱛᱤ ᱵᱟᱝ ᱟᱸᱡᱮᱫᱚᱜ ᱠᱟᱱᱟ ᱛᱮ, ᱦᱩᱲᱩ ᱠᱚᱦᱚᱸ ᱵᱮᱥᱴᱷᱤᱠ ᱠᱚ ᱨᱚᱦᱚᱭ ᱫᱟᱲᱤᱭᱟᱜ ᱠᱟᱱᱟ ᱡᱚᱛᱚ ᱦᱚᱲᱜᱤ᱾
ᱦᱮᱸ᱾
ᱠᱤᱪᱷᱩ ᱠᱤᱪᱷᱩ ᱡᱟᱭᱜᱟ ᱨᱮ ᱟᱻ ᱟᱞᱮ ᱠᱷᱚᱱ ᱛᱷᱚᱲᱟ ᱪᱮᱛᱟᱱ ᱱᱟᱠᱷᱟ ᱚᱝᱠᱟ ᱯᱟᱸᱪ ᱪᱷᱚᱭ ᱠᱤᱞᱳᱢᱤᱴᱟᱨ ᱜᱟᱱ ᱪᱮᱛᱟᱱ ᱫᱚ ᱟᱫᱚ ᱚᱱᱛᱮ ᱫᱚ ᱜᱷᱩᱴᱩ ᱦᱟᱥᱟ ᱞᱮᱠᱟ ᱯᱟᱲᱟᱜ ᱠᱟᱱᱟ, ᱟᱫᱚ ᱚᱱᱛᱮ ᱫᱚ ᱤᱱᱟᱹᱜ ᱜᱟᱱ ᱫᱚ, ᱫᱟᱜ ᱠᱚᱫᱚ ᱵᱟᱭ ᱛᱟᱦᱮᱸᱱᱟ ᱛᱚ ᱟᱞᱮ ᱮᱨᱤᱭᱟ ᱫᱚ ᱟᱹᱰᱤ ᱡᱟᱹᱥᱛᱤ ᱫᱟᱜ ᱜᱤ ᱛᱟᱦᱮᱸᱱᱟ᱾
ᱦᱮᱸ ᱛᱚ ᱮᱱᱠᱷᱟᱱ ᱟᱯᱮ ᱫᱚ ᱪᱟᱥ-ᱵᱟᱥ ᱨᱮᱜᱮ ᱢᱟᱱᱮ ᱢᱮᱱ ᱤᱱᱠᱟᱢ ᱥᱳᱨᱥ ᱫᱚ ᱪᱮ ᱟᱨᱚ ᱡᱟᱦᱟᱸᱱᱟᱜ
ᱦᱳᱭ ᱦᱳᱭ, ᱟᱞᱮ ᱫᱚ ᱢᱮᱱ ᱡᱤᱱᱤᱥ ᱫᱚ ᱛᱟᱞᱮ ᱫᱚ ᱪᱟᱥ-ᱵᱟᱥ ᱜᱮ᱾
ᱦᱮᱸ ᱟᱨ ᱠᱟᱹᱢᱤ ᱠᱚᱫᱚ ᱮᱱᱠᱷᱟᱱ ᱫᱚ?
ᱦᱳᱭ ᱪᱮᱜ ᱢᱮᱱ ᱠᱮᱜᱼᱟ ᱜᱚᱝᱠᱮ?
ᱢᱮᱱᱮᱫᱼᱟ ᱞᱤᱧ ᱠᱟᱹᱢᱤ ᱠᱚᱫᱚ?
ᱦᱩᱸ ᱠᱟᱹᱢᱤᱠᱟ ᱢᱟᱱᱮ ᱠᱟᱹᱣᱰᱤ ᱤᱱᱠᱟᱢ ᱠᱚ?
ᱦᱳᱭ ᱠᱟᱹᱣᱰᱤ ᱤᱱᱠᱟᱢ ᱠᱳ?
ᱛᱟᱦᱮᱸᱱ ᱜᱮᱭᱟ ᱤᱱᱠᱟ ᱴᱟᱜ ᱴᱩᱠ ᱟ ᱡᱮ ᱠᱤᱪᱷᱩ ᱟ ᱜᱷᱟᱨᱤᱡ ᱫᱩᱣᱟᱹᱨ ᱪᱟᱞᱟᱣ ᱵᱮᱱᱟᱣ ᱞᱟᱹᱜᱤᱫ ᱫᱚ ᱚᱱᱮ ᱵᱩᱞᱩᱝ ᱥᱩᱱᱩᱢ ᱥᱟᱫᱟᱭ ᱞᱟᱹᱜᱤᱫ ᱫᱚ ᱛᱚ ᱴᱟᱠ-ᱴᱩᱠ ᱜᱤ ᱠᱟᱹᱢᱤ ᱵᱟᱲᱟᱭ ᱦᱩᱭᱩᱜᱼᱟ᱾ ᱯᱚᱭᱥᱟ ᱤᱱᱠᱟᱢ ᱠᱚ ᱠᱟᱹᱴᱤᱡ ᱢᱟᱹᱴᱤᱡ ᱟᱫᱚ ᱚᱱᱠᱟ ᱵᱟᱨᱦᱮ ᱥᱮᱱ ᱪᱟᱞᱟᱣ ᱠᱟᱛᱮᱫᱜ ᱚᱝᱠᱟ ᱠᱟᱹᱢᱤ ᱠᱚᱫᱚ ᱵᱟᱝ᱾
ᱦᱳᱭ᱾
ᱛᱚ, ᱱᱤᱭᱟᱹ ᱚᱲᱟᱜ ᱠᱚᱨᱮ ᱜᱮ᱾
ᱟᱯᱮ ᱴᱷᱮᱱ ᱫᱚ ᱛᱷᱟᱨᱠᱟᱨᱤ ᱱᱚᱠᱨᱤ ᱵᱟᱞᱟ
ᱩᱸ ᱠᱤᱪᱷᱩ-ᱠᱤᱪᱷᱩ ᱮ ᱮᱠ, ᱫᱩ ᱠᱚ ᱢᱮᱱᱟᱜ ᱠᱚᱜᱮᱭᱟ ᱟᱫᱚ ᱵᱤᱥᱤ ᱪᱟᱠᱨᱤ ᱵᱟᱞᱟ ᱫᱚ ᱵᱟᱹᱱᱩᱜ ᱠᱚᱣᱟ ᱱᱚᱛᱮ ᱫᱚ᱾
ᱦᱮᱸ, ᱚᱭᱛᱚ᱾
ᱦᱳᱭ, ᱱᱚᱛᱮ ᱫᱚ ᱚᱱᱮ ᱚᱝᱠᱟ ᱮᱸ ᱵᱟᱜᱟᱱ ᱠᱚ ᱢᱮᱱᱟᱜ ᱛᱟᱠᱚᱣᱟ ᱠᱚ, ᱚᱲᱟ-ᱚᱲᱟᱜ ᱵᱟᱜᱟᱱ ᱦᱮᱱᱟᱜᱼᱟ᱾ ᱟᱸ ᱡᱮᱥᱮ ᱠᱚᱸ ᱯᱟᱱ, ᱥᱩᱯᱟᱨᱤ ᱵᱟᱜᱟᱱ ᱠᱚ ᱢᱮᱱᱟᱜ ᱠᱟᱜᱼᱟ ᱠᱚ ᱩᱸᱫᱚ ᱚᱱᱟ ᱠᱚᱛᱮ ᱛᱷᱚᱲᱟ ᱠᱚ ᱤᱭᱟᱹ ᱧᱚᱜᱚᱜ ᱠᱟᱱᱟ ᱠᱚ᱾
ᱟᱪᱪᱷᱟ, ᱯᱟᱱ, ᱥᱩᱯᱟᱹᱨᱤ᱾ ᱯᱟᱱ, ᱥᱩᱯᱟᱹᱨᱤ ᱠᱚᱯᱮ ᱵᱟᱜᱟᱱᱟ ᱟᱯᱮ ᱫᱚ?
ᱦᱳᱭ-ᱦᱳᱭ᱾
ᱚ ᱦᱚᱸ ᱚᱱᱟ ᱫᱚ ᱚᱠᱟ ᱨᱮ ᱵᱟᱹᱴ ᱨᱮᱠᱚ ᱵᱟᱜᱟᱱᱟ ᱪᱮ ᱚᱠᱟ ᱵᱟᱲᱜᱮ ᱠᱚᱨᱮ?
ᱦᱟᱸ, ᱵᱟᱲᱜᱤ ᱠᱚᱨᱮ ᱜᱮ, ᱵᱟᱹᱫᱽ ᱠᱚᱨᱮ ᱫᱚ ᱦᱩᱲᱩ ᱠᱚ ᱨᱚᱦᱚᱭᱟ᱾
ᱟᱸ ᱯᱟᱱ, ᱥᱩᱯᱟᱹᱨᱤ ᱫᱚ ᱛᱤᱥ ᱠᱚ ᱵᱟᱜᱟᱱᱟ?
ᱟᱸ ᱯᱟᱱ, ᱥᱩᱯᱟᱨᱤ ᱫᱚ ᱟᱸ ᱡᱮ ᱠᱤᱪᱷᱩ ᱱᱚᱣᱟ ᱥᱟᱫᱽᱫᱤ ᱥᱤᱛᱩᱝ ᱥᱚᱢᱚᱭ ᱫᱚ ᱚᱸ ᱵᱟᱠᱚ ᱨᱚᱦᱚᱭᱟ᱾ ᱡᱚᱠᱷᱚᱱ ᱨᱮᱭᱟᱲᱟ ᱫᱤᱱ ᱟᱸ ᱨᱮᱭᱟᱲᱚᱜᱼᱟ, ᱥᱤᱛᱟᱹᱝ ᱤᱱᱟᱹᱜ ᱵᱟᱭ ᱥᱤᱛᱩᱝᱟ ᱛᱚ ᱩᱱ-ᱩᱱ ᱚᱠᱛᱚ ᱠᱚ ᱨᱚᱦᱚᱭᱟ᱾
ᱦᱮᱸ, ᱟᱯᱮ ᱣᱚᱯᱮ ᱨᱚᱦᱚᱭ ᱜᱮᱭᱟ?
ᱦᱳᱭ-ᱦᱳᱭ, ᱟᱞᱮᱭᱟᱜ ᱫᱚ ᱢᱮᱱᱟᱜ ᱠᱟᱜ ᱜᱮᱭᱟ᱾
ᱟ᱾ ᱮᱸᱛᱚ᱾
ᱛᱚ ᱛᱷᱚᱲᱟ ᱚᱱᱟ ᱠᱚᱛᱮ ᱦᱚᱸ ᱠᱟᱹᱣᱰᱤ ᱠᱚ ᱦᱤᱡᱩᱜᱼᱟ, ᱤᱱᱠᱟᱢ ᱠᱚ ᱛᱷᱚᱲᱟ᱾ ᱛᱚ ᱱᱤᱭᱟᱹ ᱨᱤᱱᱟᱹᱜ ᱟᱠ-ᱵᱟᱠ ᱵᱟᱝ ᱠᱟᱹᱜᱼᱟ ᱯᱚᱭᱥᱟ ᱠᱚᱨᱱᱟᱜ ᱠᱟᱛᱮ᱾
ᱯᱟᱱ, ᱥᱩᱯᱟᱹᱨᱤ ᱫᱚ ᱚᱱᱟ ᱡᱮᱯ ᱯᱮ ᱵᱟᱜᱟᱱᱟ, ᱮᱱᱠᱷᱟᱱ ᱚᱱᱟ ᱫᱚ ᱚᱠᱟ ᱨᱮᱯᱮ ᱟᱠᱷᱨᱤᱧᱟ?
ᱚᱸᱭ ᱢᱟᱨᱠᱮᱴ ᱟᱞᱮ ᱫᱚ, ᱚᱝᱠᱟ ᱢᱟᱨᱠᱮᱴ ᱤᱫᱤ ᱮᱠᱷᱮᱱ ᱠᱚ ᱵᱤᱡᱽᱱᱮᱥ ᱠᱚ, ᱯᱟᱹᱭᱠᱟᱹᱨ ᱠᱚ ᱢᱮᱱᱟᱜ ᱠᱚᱣᱟ, ᱩᱝᱠᱩ ᱠᱚ ᱤᱫᱤᱭᱟ ᱠᱚ᱾
ᱚᱦ ᱩᱝᱠᱩ ᱠᱚ ᱟᱹᱠᱷᱨᱤᱧᱟ ᱵᱟᱝ?
ᱦᱳᱭ, ᱟᱫᱚ ᱩᱝᱠᱩ ᱫᱚ ᱯᱟᱹᱭᱠᱟᱹᱨ ᱠᱟ ᱛᱮ ᱞᱟᱹᱴᱩ-ᱞᱟᱹᱴᱩ ᱠᱳᱢᱯᱟᱱᱤ ᱠᱚ ᱤᱫᱤᱭᱟᱠᱚᱣᱟ, ᱟᱫᱚ ᱚᱱᱟ ᱨᱮᱭᱟᱜ ᱫᱚ ᱯᱟᱱ, ᱥᱩᱯᱟᱨᱤ ᱠᱚ ᱟ ᱥᱩᱯᱟᱨᱤ ᱠᱚ ᱵᱮᱱᱟᱣᱟ᱾ ᱟᱫᱚ ᱚᱠᱟ ᱫᱚ ᱚᱱᱮ ᱢᱤᱥᱴᱤ ᱯᱟᱱ ᱠᱚᱠᱚ ᱵᱮᱱᱟᱣᱟ ᱠᱚ᱾ ᱢᱮᱞᱟ ᱠᱚᱨᱮ, ᱪᱮᱜ ᱠᱚᱨᱮ ᱟᱨ ᱦᱚᱸ ᱟᱸ ᱵᱤᱢᱚᱞ, ᱥᱮᱠᱚᱨ ᱠᱚ-ᱠᱚ ᱵᱮᱱᱟᱣᱮᱜᱼᱟ᱾
ᱯᱟᱱ, ᱥᱩᱯᱟᱹᱨᱤ ᱪᱷᱟᱲᱟ ᱜᱩᱛ ᱯᱮ ᱪᱟᱥ ᱟᱥᱮ ᱵᱟᱝᱟ?
ᱦᱮ ᱪᱚᱝᱮ!
ᱢᱮᱱᱮᱜᱼᱟ ᱞᱤᱧ ᱯᱟᱱ, ᱥᱩᱯᱟᱹᱨᱤ ᱪᱷᱟᱲᱟ ᱟᱨ ᱩᱛᱩ ᱠᱚ ᱡᱟ ᱞᱮᱠᱟ ᱜᱷᱟᱸᱜᱽᱨᱟ ᱦᱩᱭᱱᱟ, ᱵᱤᱞᱟᱹᱛᱤ ᱦᱩᱭᱱᱟ ᱚᱱᱟ ᱠᱚᱫᱚ ᱵᱟᱜᱟᱱᱟ ᱯᱮ ᱥᱮ ᱵᱟᱝᱟ?
ᱮᱸ ᱱᱟ ᱫᱚ ᱠᱟᱹᱴᱤᱜ-ᱢᱟᱹᱴᱤᱜ ᱪᱟᱥ ᱦᱩᱭᱩᱜ ᱜᱮᱭᱟ ᱱᱤᱡᱮᱹᱨ ᱡᱚᱢ ᱞᱮᱠᱟ ᱜᱮ᱾ ᱛᱚ ᱤᱱᱟᱹᱜ ᱟᱹᱠᱷᱨᱤᱧ ᱞᱮᱠᱟ ᱫᱚ ᱵᱟᱝᱜᱮ ᱵᱟᱝ ᱵᱟᱝ ᱪᱟᱥᱚᱜᱼᱟ᱾
ᱚ
ᱚᱝᱠᱟ ᱜᱮ ᱡᱮ ᱠᱤᱪᱷᱩ ᱟᱸ ᱵᱟᱡᱟᱨ ᱥᱮᱜ ᱠᱷᱚᱱ ᱟᱸ ᱩᱛᱩ ᱱᱤᱥ ᱠᱤᱨᱤᱧ ᱞᱟᱹᱜᱤᱫ ᱮᱸ ᱛᱷᱚᱲᱟᱣ ᱯᱚᱭᱥᱟ ᱠᱚ ᱦᱟᱞᱠᱟ ᱧᱚᱜ ᱥᱮ ᱵᱟᱧᱪᱟᱣ ᱧᱚᱜᱚᱜ ᱚᱝᱠᱟ᱾
ᱦᱮᱸ-ᱦᱮᱸ᱾ ᱦᱮᱸᱛᱚ, ᱥᱩᱵᱤᱫᱟ ᱜᱮᱭᱟᱯ
ᱛᱚ ᱜᱚᱝᱠᱮ, ᱟᱯᱮ ᱚᱱᱛᱮ ᱮᱸ ᱩᱛᱩ ᱡᱤᱱᱤᱥ ᱠᱚᱫᱚ ᱟᱸ ᱠᱤᱨᱤᱧ ᱠᱚᱯᱮ ᱭᱮ ᱠᱤᱨᱤᱧ ᱠᱟᱛᱮᱜ ᱜᱮᱯᱮ ᱡᱚᱢᱟ ᱥᱮ ᱯᱮ ᱪᱟᱥ ᱵᱟᱲᱟᱭ ᱜᱮᱭᱟ?
ᱪᱟᱥ ᱫᱚᱞᱮ ᱪᱟᱥ ᱜᱮᱭᱟ ᱚᱱᱠᱟ ᱠᱚᱢ ᱥᱚᱢ ᱜᱮ ᱟᱫᱚ ᱟᱹᱰᱤ ᱠᱚᱢ ᱟᱞᱮ ᱦᱚᱸ ᱡᱚᱢ ᱞᱮᱠᱟᱜᱮ ᱾ ᱟᱫᱚ ᱵᱟᱠᱤ ᱡᱟᱹᱥᱛᱤ ᱞᱮ ᱠᱤᱨᱤᱧᱟ ᱱᱚᱛᱮ ᱪᱟᱥ ᱦᱚᱸ ᱩᱱᱟᱹᱜ ᱵᱟᱭ ᱫᱟᱜ ᱨᱮᱭᱟᱜ ᱯᱨᱚᱵᱽᱞᱮᱢ ᱡᱟᱹᱥᱛᱤ ᱢᱮᱱᱟᱜᱼᱟ ᱾ ᱱᱤᱛᱚᱜ ᱫᱤᱱ ᱡᱟᱦᱟᱸ ᱠᱟᱹᱴᱤᱡ ᱠᱟᱹᱴᱤᱡ ᱦᱟᱞᱠᱟ ᱦᱟᱞᱠᱟ ᱫᱟᱜ ᱧᱚᱜᱟ ᱾ ᱟᱨ ᱥᱤᱛᱩᱝ ᱫᱤᱱ ᱠᱚᱫᱚ ᱵᱟᱭ ᱫᱟᱜᱟ ᱥᱮ ᱮᱱᱠᱷᱟᱱ ᱩᱱ ᱡᱩᱦᱩᱜ ᱫᱚ ᱟᱨ ᱱᱚᱛᱮ ᱥᱩᱵᱤᱫᱷᱟ ᱵᱟᱹᱱᱩᱜᱼᱟ ᱫᱟᱜ ᱨᱮᱭᱟᱜ ᱮᱱᱠᱷᱟᱱ ᱪᱟᱥ ᱠᱚᱨᱮ ᱦᱚᱸ ᱯᱨᱚᱵᱽᱞᱮᱢ ᱦᱩᱭᱩᱜ ᱠᱟᱹᱴᱤᱡ ᱾
ᱦᱳᱭ ᱦᱳᱭ ᱦᱟᱥᱟ ᱨᱚᱦᱚᱲ ᱛᱟᱦᱮᱱ ᱠᱷᱟᱱ ᱢᱟ ᱪᱟᱥ ᱜᱮᱫᱚ ᱵᱟᱭ ᱦᱩᱭᱩᱜᱼᱟ ᱨᱚᱥ ᱫᱚ ᱚᱠᱟ ᱠᱷᱚᱡ ᱦᱩᱭᱩᱜ ᱛᱟᱭᱟ ᱚᱱᱟ ᱫᱚ ᱫᱟᱨᱮᱜᱼᱟ ᱥᱮ ᱡᱚᱜᱼᱟ ᱾
ᱦᱳᱭ ᱦᱳᱭ ᱾
ᱢᱮᱱᱠᱷᱟᱱ ᱢᱮᱱ ᱠᱟᱛᱷᱟ ᱟᱸᱻ ᱫᱟᱜ ᱜᱤ ᱫᱟᱜ ᱵᱟᱝᱠᱷᱟᱱ ᱢᱟ ᱪᱮᱫ ᱦᱚᱸ ᱵᱟᱝ ᱦᱩᱭᱩᱜ ᱜᱮᱭᱟ ᱾
ᱦᱩᱸᱻ
ᱚᱱᱟ ᱠᱷᱟᱹᱛᱤᱨ ᱜᱮ ᱟᱞᱮ ᱥᱮᱡ ᱦᱚᱸ ᱪᱟᱥ ᱫᱚᱠᱚ ᱪᱟᱥ ᱜᱮᱭᱟ ᱟᱫᱚ ᱚᱱᱠᱟ ᱠᱚᱢ ᱥᱚᱢ ᱟᱹᱰᱤ ᱠᱚᱢ ᱾
ᱦᱚᱸᱻ ᱟᱨ ᱜᱚᱢᱠᱮ ᱚᱱᱛᱮ ᱟᱯᱮ ᱥᱮᱱ ᱫᱚ ᱮᱸᱻ ᱠᱟᱭᱨᱟ ᱠᱚᱠᱚ ᱵᱟᱜᱟᱱᱮᱜᱼᱟ ᱥᱮ ᱵᱟᱝ?
ᱠᱟᱭᱨᱟ ᱠᱚᱫᱚ ᱱᱚᱛᱮ ᱫᱚ ᱵᱟᱝᱜᱮ ᱾
ᱦᱳᱭ ᱜᱚᱢᱠᱮ ᱮᱻ ᱠᱟ ᱠᱟᱭᱨᱟ ᱠᱚᱠᱚ ᱚᱻ ᱠᱟᱭᱨᱟ ᱠᱚ ᱵᱟᱜᱟᱱ ᱞᱮᱱᱠᱷᱟᱱ ᱫᱚ ᱟᱻ ᱵᱷᱤᱛᱨᱤ ᱠᱷᱚᱱ ᱫᱟᱜ ᱫᱚ ᱪᱮᱛᱟᱱ ᱧᱚᱜ ᱠᱚᱜᱼᱟ ᱠᱟᱭᱨᱟ ᱫᱟᱨᱮ ᱛᱮᱫᱚ ᱛᱷᱚᱲᱟ ᱫᱟᱜ ᱠᱚ ᱮᱻ ᱚᱨ ᱨᱟᱠᱟᱵᱟᱭ ᱾
ᱦᱳᱭ ᱾